ᱠᱚᱭᱚᱜ ᱠᱟᱱᱟ᱾ ᱵᱷᱟᱭ ᱚ ᱪᱮᱫ ᱮᱢ ᱨᱚᱲᱮᱢ ᱟᱸᱡᱚᱢᱮᱼᱟ?
ᱦᱮᱸ ᱟᱸᱡᱚᱢᱚᱜ ᱠᱟᱱᱟ ᱨᱚᱲ᱾
ᱚ ᱪᱮᱫ ᱠᱚᱢ ᱪᱤᱠᱟᱹᱭᱮ-ᱟ?
ᱪᱤᱠᱟᱹ ᱵᱟᱝ ᱦᱮᱸ ᱚᱲᱟᱜ ᱨᱮᱜᱮ ᱢᱤᱱᱟᱹᱧᱟ᱾
ᱚ ᱛᱟᱦᱞᱮ ᱢᱟᱡᱟᱱ ᱠᱚᱫᱚᱢ ᱡᱚᱢ ᱠᱮᱜᱼᱟ ᱥᱮ ᱟᱹᱣᱨᱤ?
ᱟᱹᱣᱨᱤ ᱡᱚᱢ ᱦᱩᱭᱩᱜᱼᱟ᱾
ᱚ ᱱᱟᱯᱟᱭ ᱵᱟᱲᱟ ᱜᱮᱭᱟᱢ ᱛᱚ?
ᱦᱮᱸ ᱱᱟᱯᱟᱭ ᱵᱟᱲᱟ ᱜᱮ᱾
ᱞᱮ ᱨᱚᱦᱚᱭ ᱠᱚᱫᱚ ᱛᱤᱱᱟᱹᱜ ᱡᱷᱟᱹᱞ?
ᱨᱚᱦᱚᱭ ᱠᱚ ᱟᱣᱨᱤ ᱫᱟᱜᱚᱜ-ᱟ ᱠᱷᱮᱛ ᱠᱚ᱾
ᱟᱣᱨᱤ ᱫᱟᱜᱚᱜ-ᱟ? ᱚ ᱛᱟᱦᱞᱮ ᱵᱩᱨᱩ ᱵᱚᱸᱜᱟ ᱧᱮᱞᱮᱢ ᱪᱟᱞᱟᱣ ᱞᱮᱱᱟ ᱥᱮ ᱵᱟᱝ?
ᱵᱩᱨᱩ ᱧᱮᱞ ᱦᱮᱸ ᱪᱟᱞᱟᱣ ᱦᱩᱭ ᱞᱮᱱ ᱛᱟᱦᱮᱸᱜ᱾
ᱮ ᱛᱟᱦᱞᱮ ᱵᱩᱨᱩ ᱨᱮ ᱪᱮᱫ ᱠᱚᱢ ᱧᱮᱞ ᱟᱹᱜᱩ ᱠᱮᱜᱼᱟ?
ᱵᱩᱨᱩ ᱨᱮ ᱧᱮᱞ ᱟᱹᱜᱩ ᱜᱤᱭᱤᱧ ᱡᱷᱟᱨᱱᱟ ᱠᱚᱼᱼ ᱚᱸᱰᱮᱱᱟᱜ ᱵᱚᱸᱜᱟ ᱵᱩᱨᱩ ᱠᱚ᱾
ᱢᱟᱱᱮ ᱵᱚᱸᱜᱟᱼ ᱵᱩᱨᱩ ᱫᱚ ᱵᱟᱞᱮ ᱥᱮᱱ ᱧᱟᱢ ᱠᱟᱫᱟ ᱢᱟᱱᱮ ᱟᱞᱮ ᱪᱟᱞᱟ ᱛᱮᱫᱚ ᱦᱩᱭ ᱠᱟᱱᱟ ᱵᱚᱸᱜᱟ ᱠᱚᱫᱚ᱾
ᱚᱻ
ᱛᱟᱦᱞᱮ ᱚᱸᱰᱮ ᱫᱚ ᱪᱮᱫ ᱠᱚ ᱚᱱᱠᱟ ᱧᱮᱞ ᱡᱚᱝ ᱛᱮᱱᱟᱜ ᱡᱟᱦᱟᱸ ᱫᱚᱼᱼ ᱢᱟᱱᱮ ᱟᱵᱚ ᱱᱚᱣᱟ ᱠᱚᱨᱮ ᱵᱟᱵᱚᱱ ᱧᱮᱞ ᱧᱟᱢᱟ?
ᱢᱟᱱᱮ ᱚᱸᱰᱮ ᱫᱚ ᱚᱱᱟ ᱵᱩᱨᱩ ᱪᱮᱛᱟᱱ ᱨᱮ ᱫᱮᱡ ᱠᱟᱛᱮᱜ ᱡᱟᱦᱟᱸ ᱚᱱᱟᱼᱼ ᱡᱟᱦᱟᱨᱮ ᱟᱨ ᱫᱷᱟᱨᱮ ᱯᱟᱥᱮ ᱠᱚᱨᱮᱱᱟᱜ ᱢᱟᱱᱮ ᱡᱟᱦᱟᱸ ᱡᱟᱭᱜᱟ ᱠᱚ ᱧᱮᱞᱚᱜᱼᱟ ᱚᱱᱟᱜᱮ ᱧᱮᱞ ᱡᱚᱝ ᱛᱮᱜᱮ ᱟᱹᱰᱤ ᱪᱮᱦᱨᱟ ᱧᱮᱞᱚᱜ-ᱟ ᱢᱟᱱᱮ᱾ ᱟᱭᱢᱟ ᱜᱟᱱ ᱦᱚᱲ ᱠᱚ ᱪᱟᱞᱟᱜᱼᱟ ᱚᱸᱰᱮ᱾
ᱚ ᱛᱟᱦᱞᱮ ᱚᱸᱰᱮ ᱫᱚ
ᱛᱤᱥ ᱦᱳᱭᱳᱜᱼᱟ ᱚᱱᱟ ᱵᱩᱨᱩ ᱫᱚ ᱛᱤᱥ ᱠᱚ ᱪᱟᱞᱟᱜᱼᱟ? ᱥᱚᱵᱽᱫᱤᱱ ᱜᱮᱠᱚ ᱪᱟᱞᱟᱜᱼᱟ ᱥᱮ ᱚᱱᱠᱟ ᱱᱤᱨᱫᱤᱥᱴᱚ ᱴᱟᱭᱤᱢ ᱢᱮᱱᱟᱜ ᱥᱮ ᱚᱠᱛᱚ ᱢᱮᱱᱟᱜ ᱟᱠᱟᱫᱟ᱾
ᱦᱩᱸ ᱚᱱᱟ ᱫᱚ ᱟᱱᱮ ᱟᱥᱟᱲ ᱵᱚᱸᱜᱟ ᱨᱮᱱᱟᱜ ᱢᱚᱱᱮ ᱚᱱᱮ ᱯᱤᱭᱟ ᱥᱚᱯᱛᱟᱦᱚ ᱢᱟᱱᱮ ᱨᱚᱵᱤᱵᱟᱨ ᱢᱟᱱᱮ ᱠᱚ ᱪᱟᱞᱟᱜᱼᱟ ᱡᱟᱦᱟᱸ ᱫᱚ ᱥᱟᱱᱰᱮ ᱵᱚᱱ ᱞᱮᱹᱭᱮᱫ
ᱯᱤᱭᱟ ᱨᱩᱵᱤᱵᱟᱨ ᱠᱚ ᱪᱟᱞᱟᱜᱼᱟ᱾ ᱥᱮ ᱯᱤᱭᱟ ᱨᱩᱵᱤ ᱵᱟᱨ ᱢᱮᱱᱫᱚ ᱯᱤᱭᱟ ᱥᱚᱱᱤᱵᱟᱨ
ᱥᱩᱱᱤᱵᱟᱨ ᱦᱤᱞᱳᱜ ᱠᱚ ᱢᱟᱱᱮ ᱠᱚ ᱯᱩᱡᱳᱭᱟ ᱢᱟᱱᱮ ᱯᱤᱭᱟ ᱥᱚᱯᱛᱟᱦᱚ ᱵᱟᱨᱭᱟ ᱥᱚᱯᱛᱟᱦᱚ ᱯᱚᱨ
ᱚ ᱯᱤᱭᱟ ᱥᱚᱯ
ᱠᱩᱲᱤ ᱛᱟᱹᱨᱤᱠᱷ ᱟᱥᱟᱲ ᱵᱚᱸᱜᱟ ᱨᱮᱱᱟᱜ
ᱚ ᱥᱮ ᱚᱸᱰᱮ ᱫᱚ ᱚᱸᱰᱮ ᱡᱟᱦᱟᱸ ᱢᱟᱱᱮ ᱵᱚᱸᱜᱟ ᱵᱩᱨᱩ ᱞᱮᱜ ᱢᱮ ᱛᱤᱱᱟᱹᱜ ᱵᱩᱨᱩ ᱢᱮᱱᱟᱜᱼᱟ ᱟᱨ ᱚᱠᱟᱴᱟᱜ ᱵᱩᱨᱩ ᱠᱚ ᱫᱮᱡᱚᱜᱼᱟ?
ᱚᱸᱰᱮ ᱵᱩᱨᱩ ᱢᱮᱱᱟᱜᱼᱟ ᱢᱮᱱᱟᱜᱼᱟ ᱟᱭᱢᱟ ᱩᱛᱟᱹᱨ ᱜᱮ ᱵᱩᱨᱩ ᱫᱚ᱾
ᱛᱟᱦᱞᱮ ᱟᱢ ᱡᱟᱦᱟᱸ ᱵᱩᱨᱩᱢ ᱧᱮᱞ ᱟᱹᱜᱩ ᱠᱮᱜᱼᱟ ᱥᱮᱢ ᱫᱮᱜ ᱞᱮᱱᱟ᱾ ᱚᱱᱟ ᱵᱩᱨᱩ ᱫᱚ ᱢᱟᱱᱮ ᱧᱩᱛᱩᱢ ᱚᱱᱟ ᱵᱩᱨᱩ ᱨᱮᱭᱟᱜ ᱪᱮᱫ ᱧᱩᱛᱩᱢ ᱥᱩᱫᱩ ᱵᱩᱨᱩ ᱜᱮ ᱥᱮ ᱟᱨᱦᱚᱸ ᱤᱧᱩᱛ ᱡᱟᱦᱟᱱᱟᱜ ᱧᱩᱛᱩᱢ ᱢᱮᱱᱟᱜᱼᱟ᱾
ᱤᱭᱟᱹᱦᱟᱯᱮ ᱪᱮᱜ ᱚᱱᱟ ᱵᱩᱨᱩ ᱨᱮᱱᱟᱜ ᱧᱩᱛᱩᱢ ᱦᱟᱯᱮ ᱵᱟᱝ ᱫᱤᱥᱟᱹ ᱦᱤᱡᱩᱜ ᱠᱟᱱᱟ ᱵᱩᱨᱩ ᱢᱟᱱᱮ ᱵᱟᱝᱞᱟ ᱛᱮᱫᱚ ᱢᱟᱱᱮ ᱠᱚ ᱞᱮ ᱜᱮᱭᱟ ᱠᱟᱱᱟᱭ ᱥᱚᱦᱚᱨ
ᱚ ᱠᱟᱱᱟᱭ ᱦᱚ ᱛᱟᱦᱟᱞᱮ ᱟᱨ ᱟᱵᱚᱣᱟᱜ ᱢᱟᱱᱮ ᱵᱷᱟᱨᱚᱛ ᱫᱤᱥᱚᱢ ᱨᱮ ᱵᱩᱨᱩ ᱫᱚ ᱚᱠᱟᱴᱟᱜ ᱵᱩᱨᱩ ᱡᱷᱚᱛᱚ ᱠᱷᱚᱱᱟᱜ ᱢᱟᱨᱟᱝᱟ?
ᱦᱮᱢᱟᱞ-ᱵᱩᱨᱩ᱾
ᱚ ᱛᱟᱦᱞᱮ ᱦᱮᱢᱟᱞ ᱵᱩᱨᱩ ᱫᱚ ᱢᱟᱱᱮ ᱧᱮᱞ ᱠᱟᱜ ᱟᱢ ᱥᱮ ᱵᱟᱝ?
ᱵᱟ ᱦᱮᱢᱟᱞ ᱵᱩᱨᱩ ᱨᱮ ᱫᱚ ᱵᱟᱝ ᱧᱮᱞᱚᱜ ᱠᱟᱱᱟ ᱢᱟᱱᱮ ᱯᱩᱛᱷᱤ ᱠᱚᱨᱮ ᱯᱟᱲᱦᱟᱣ ᱦᱩᱭ ᱠᱟᱱᱟ᱾
ᱚ ᱟᱨ ᱚᱱᱟ ᱵᱩᱨᱩ ᱵᱮᱜᱚᱨ ᱟᱨ ᱟᱵᱚᱣᱟᱜ ᱢᱟᱱᱮ ᱚᱠᱟ ᱚᱠᱟ ᱵᱩᱨᱩ ᱠᱚ ᱧᱮᱞ ᱥᱮ ᱫᱮᱜ ᱤᱧ ᱞᱮᱠᱟᱛᱮ ᱢᱟᱱᱮ ᱥᱟᱱᱛᱟᱲ ᱠᱚ ᱞᱮᱠᱟᱛᱮ ᱢᱤᱫᱴᱟᱝ ᱧᱩᱛᱩᱢᱟᱱ ᱵᱩᱨᱩ ᱠᱚ ᱡᱟᱦᱟᱸ ᱫᱚ ᱚᱱᱟ ᱵᱩᱨᱩ ᱫᱚ ᱧᱮᱞ ᱟᱹᱜᱩ ᱥᱮ ᱪᱮᱜ ᱪᱟᱞᱟᱜ ᱚᱸᱰᱮ ᱢᱤᱫ ᱫᱷᱟᱣ ᱢᱟᱱᱮ ᱞᱟᱹᱠᱛᱤ ᱠᱟᱱ ᱛᱟᱵᱚᱱᱟ᱾
ᱦᱩᱸ
ᱚᱱᱠᱟᱱᱟᱜ ᱵᱩᱨᱩ ᱨᱮᱭᱟᱜ ᱧᱩᱛᱩᱢ ᱮᱢ ᱵᱟᱲᱟᱭᱟ ᱡᱟᱦᱟᱫᱚ
ᱤᱭᱟᱹ ᱞᱳᱜᱩᱵᱩᱨᱩ
ᱟᱨ
ᱟᱫᱚ ᱫᱤᱥᱳ ᱵᱟᱝ ᱦᱤᱡᱩᱜ ᱠᱟᱱᱟ᱾
ᱟᱨ ᱯᱟᱧᱪᱤᱛ ᱵᱩᱨᱩ ᱡᱮᱢᱚᱱ ᱠᱚ ᱞᱮᱭᱟ᱾ ᱟᱵᱟᱨ ᱡᱟᱦᱟᱸ ᱠᱚᱨᱮ ᱟᱡᱚᱫᱤᱭᱟᱹ ᱵᱩᱨᱩ᱾
ᱦᱮᱸ ᱟᱡᱳᱫᱤᱭᱟᱹ ᱵᱩᱨᱩ,
ᱯᱟᱞᱮ ᱞᱳᱜᱩ ᱵᱩᱨᱩ ᱨᱮᱢ ᱪᱟᱞᱟᱣ ᱵᱟᱲᱟ ᱠᱟᱱᱟ ᱥᱮ ᱵᱟᱝ?
ᱞᱳᱜᱩ ᱵᱩᱨᱩ ᱵᱟᱝ ᱪᱟᱞᱟ ᱵᱟᱲᱟ ᱦᱳᱭ ᱠᱟᱱᱟ᱾
ᱞᱩᱜᱩ ᱵᱩᱨᱩ ᱫᱚ ᱟᱛᱚ ᱟᱸᱡᱚᱢ ᱵᱟᱲᱟ ᱠᱟᱜ ᱜᱮᱭᱟᱢ ᱪᱟᱞᱟᱣ ᱵᱟᱝ ᱨᱮᱦᱚᱸ ᱛᱚᱵᱮ ᱚᱱᱠᱟ ᱪᱮᱫ ᱠᱚ ᱦᱩᱭᱩᱜ ᱜᱮᱭᱟ?
ᱦᱮᱸ ᱞᱩᱜᱩ ᱵᱩᱨᱩ ᱨᱮᱦᱚᱸ ᱢᱟᱱᱮ ᱢᱟᱱᱮ ᱚᱰᱮ ᱦᱚᱸ ᱢᱟᱱᱮ ᱵᱚᱸᱜᱟ ᱢᱟᱱᱮ ᱯᱩᱡᱳᱯᱟᱥᱟ ᱠᱚ ᱵᱚᱸᱜᱟᱼᱵᱩᱨᱩ ᱠᱚ ᱦᱳᱭᱳᱜ ᱜᱮᱭᱟ ᱚᱸᱰᱮ᱾ ᱞᱮᱭᱟᱠᱚ ᱢᱟᱱᱮ ᱚᱸᱰᱮ ᱪᱟᱞᱟᱣ ᱞᱮᱝᱠᱷᱟᱱ ᱢᱟᱱᱮ ᱡᱟᱦᱟᱸ ᱛᱤᱱᱟᱹᱜ ᱢᱟᱱᱮᱢ ᱤᱭᱟᱹ ᱠᱟᱜᱼᱟ ᱢᱟᱱᱮ ᱡᱮᱭᱥᱮ ᱡᱟᱦᱟᱸᱱᱟᱜ ᱢᱟᱱᱮ ᱵᱟᱹᱲᱤᱡ ᱠᱟᱜᱼᱟᱢ ᱡᱷᱚᱛᱚ ᱚᱸᱰᱮ ᱠᱷᱚᱱᱟᱜ ᱢᱟᱱᱮᱢ ᱪᱟᱞᱟᱣ ᱞᱮᱠᱷᱟᱱ ᱡᱷᱚᱛᱚ ᱤᱭᱟᱹ ᱦᱤ ᱡᱩᱜ-ᱟ ᱢᱟᱱᱮ ᱯᱟᱯ ᱠᱷᱚᱱᱟᱢ ᱠᱷᱚᱸᱰᱚᱱ ᱦᱤᱡᱩᱜ-ᱟ ᱠᱚ ᱞᱟᱹᱭᱟᱠᱚ ᱛᱚ᱾
ᱚ ᱛᱟᱦᱞᱮ ᱞᱩᱜᱩᱵᱩᱨᱩ ᱨᱮᱫᱚ ᱟᱵᱚ ᱪᱤᱞᱤ ᱠᱚᱠᱚ ᱵᱚᱸᱜᱟ ᱟᱠᱚ ᱜᱮᱭᱟ ᱚᱸᱰᱮ?
ᱛᱳ ᱤᱧ ᱵᱟᱲᱟᱭᱟ ᱚᱱᱟᱫᱚ᱾
ᱚᱸᱰᱮᱢ ᱫᱚ ᱟᱸᱡᱚᱢ ᱠᱟᱫ ᱟᱹᱧ ᱤᱧᱦᱚᱸ ᱡᱮ ᱞᱩᱜᱩ ᱵᱟᱵᱟ ᱟᱨ ᱞᱩᱜᱩ ᱟᱭᱳ ᱜᱮ ᱚᱸᱰᱮ ᱫᱚᱠᱚ ᱵᱚᱸᱜᱟ ᱵᱩᱨᱩ ᱟᱠᱤᱱᱟ᱾
ᱦᱮᱸ ᱤᱧᱦᱚᱸ ᱚᱱᱟᱜᱤᱧ ᱵᱟᱲᱟᱭᱟ ᱯᱟᱪᱮ ᱯᱟᱪᱮᱫ ᱚᱱᱟ ᱵᱷᱮᱜᱟᱨ ᱛᱮ ᱯᱟᱪᱮᱫ ᱟᱨᱚ ᱮᱴᱟᱜ ᱠᱚᱠᱚ ᱵᱚᱸᱜᱟ
ᱮᱴᱟᱜ ᱠᱚᱫᱚ ᱦᱟᱸᱜ ᱵᱟᱝᱟ ᱡᱮᱦᱮᱛᱩ ᱚᱸᱰᱮ ᱫᱚ ᱞᱩᱜᱩ ᱵᱟᱵᱟ ᱟᱨ ᱞᱩᱜᱩ ᱟᱭᱳ ᱢᱮᱱᱟᱜ ᱠᱤᱱᱟ, ᱛᱚ ᱩᱱᱠᱤᱱ ᱜᱮᱠᱚ ᱵᱚᱸᱜᱟ ᱵᱩᱨᱩ ᱟᱠᱤᱱᱟ ᱦᱟᱸᱜ᱾
ᱦᱩᱸ᱾ ᱤᱱᱟᱹ ᱦᱚᱛᱮᱡ ᱛᱮ ᱚᱱᱟ ᱧᱩᱛᱩᱢ ᱠᱚ ᱫᱚᱦᱚ ᱠᱟᱫᱟ ᱵᱟᱝ?
ᱦᱳᱭ᱾ ᱟ ᱟᱨ ᱡᱮᱢᱚᱱ ᱟᱵᱚ ᱥᱟᱱᱛᱟᱲ ᱠᱚᱣᱟᱜ ᱥᱟᱶᱛᱟ ᱥᱚᱢᱟᱡᱽ ᱨᱮ ᱢᱟᱱᱮ ᱪᱮᱫ ᱠᱚ ᱵᱚᱸᱜᱟ-ᱵᱩᱨᱩ ᱯᱚᱨᱚᱵ ᱠᱩ ᱦᱩᱭᱩᱜ-ᱟ ᱵᱟᱰᱟᱭ ᱢᱮᱱᱟᱜ-ᱟ?
ᱟᱵᱚ ᱥᱟᱱᱛᱟᱲ ᱥᱚᱢᱟᱡᱽ ᱨᱮ?
ᱦᱮᱸ᱾
ᱦᱩᱸ᱾ ᱵᱟᱦᱟ, ᱥᱚᱨᱦᱟᱭ, ᱠᱟᱨᱟᱢ, ᱡᱚᱢᱥᱤᱢ,
ᱚ ᱛᱟᱦᱞᱮ ᱟᱨ ᱛᱟᱦᱚᱞᱮ ᱥᱚᱨᱦᱟᱭ ᱫᱚ ᱟᱵᱚ ᱪᱮᱫ ᱥᱚᱢᱚᱭ ᱵᱚᱱ ᱢᱟᱱᱟᱣ ᱜᱮᱭᱟ?
ᱥᱚᱦᱨᱟᱭ ᱫᱚ
ᱟᱸᱡᱚᱢᱚᱜ ᱠᱟᱱᱟ ᱨᱚᱲ?
ᱦᱮᱸ ᱨᱚᱲ ᱫᱚ ᱟᱸᱡᱚᱢᱚᱜ ᱠᱟᱱᱟ, ᱵᱟᱝ ᱫᱤᱥᱟᱹᱜ ᱠᱟᱱᱟ ᱥᱚᱨᱦᱟᱭ ᱫᱚ ᱪᱮᱫ ᱥᱚᱢᱚᱭ ᱥᱚᱨᱦᱟᱭ ᱵᱚᱸᱜᱟ ᱫᱚ ᱞᱟᱹᱭᱟ ᱛᱚ,
ᱦᱳᱭ ᱡᱮ ᱥᱚᱨᱦᱟᱭ ᱵᱚᱸᱜᱟ ᱜᱮ ᱠᱚ ᱥᱚᱨᱦᱟᱭᱚᱜᱼᱟ, ᱛᱟᱦᱞᱮ ᱟᱨ ᱡᱟᱦᱟᱸ ᱫᱚ ᱡᱟᱦᱟᱸ ᱫᱚ ᱰᱩᱢᱠᱟᱹ ᱥᱮᱫ ᱠᱚ ᱞᱟᱹᱭᱟ ᱰᱩᱢᱠᱟᱹ ᱥᱮᱫ ᱫᱚ ᱦᱟᱸᱜ ᱥᱚᱨᱦᱟᱭ ᱵᱚᱸᱜᱟ ᱫᱚ ᱵᱟᱝ ᱠᱚ ᱥᱚᱨᱦᱟᱭᱚᱜᱼᱟ ᱢᱟᱱᱮ ᱥᱟᱠᱨᱟᱛ ᱥᱚᱢᱚᱭ ᱠᱚ ᱥᱚᱨᱦᱟᱭᱚᱜᱼᱟ, ᱛᱚ ᱚᱱᱟ ᱤᱫᱤ ᱠᱟᱛᱮᱜ ᱡᱟᱦᱟᱸᱱᱟᱜ ᱮᱢ ᱵᱟᱲᱟᱭᱟ ᱢᱟᱱᱮ ᱪᱮᱫᱟᱜ ᱩᱝ ᱩᱝᱠᱩ ᱫᱚ ᱥᱚᱨᱦᱟᱭ ᱵᱚᱸᱜᱟ ᱫᱚ ᱵᱟᱝ ᱠᱚ ᱥᱚᱨᱦᱟᱭᱚᱜ ᱛᱮ ᱥᱟᱠᱨᱟᱛ ᱨᱮᱠᱚ ᱥᱚᱨᱦᱟᱭᱚᱜᱼᱟ᱾
ᱵᱟ ᱚᱱᱟᱫᱚ ᱵᱟᱹᱧ ᱵᱟᱲᱟᱭᱟ᱾
ᱚ ᱦᱮᱸᱛᱚ, ᱞᱟᱹᱭ ᱟᱠᱚ ᱡᱮ ᱡᱚᱠᱷᱚᱱ ᱚᱱᱟ ᱟᱵᱚ ᱵᱷᱟᱨᱚᱛ ᱫᱤᱥᱚᱢ, ᱞᱟᱹᱲᱦᱟᱹᱭ ᱪᱟᱞᱟᱜ ᱠᱟᱱ ᱛᱟᱦᱮᱸᱫᱼᱟ,
ᱦᱮᱸ
ᱩᱱ ᱚᱠᱛᱚ ᱨᱮ ᱞᱟᱹᱭ ᱟᱠᱚ ᱚᱸᱰᱮ ᱫᱚ ᱡᱮ ᱫᱚᱢᱮ ᱜᱤ ᱞᱟᱹᱲᱦᱟᱹᱭ ᱦᱩᱭᱩᱜ ᱠᱟᱱ ᱛᱟᱦᱮᱸ-ᱟ ᱰᱩᱢᱠᱟᱹ ᱫᱤᱥᱚᱢ ᱨᱮᱫᱚ ᱚᱱᱟ ᱞᱟᱹᱲᱦᱟᱹᱭ ᱪᱟᱞᱟᱜ ᱠᱟᱱᱟ ᱚᱱᱟ ᱛᱮ ᱥᱚᱨᱦᱟᱭ ᱵᱚᱸᱜᱟ ᱨᱮᱫᱚ ᱥᱚᱨᱦᱟᱭ ᱵᱚᱸᱜᱟ ᱨᱮᱜᱮ ᱞᱟᱹᱲᱦᱟᱹᱭ ᱪᱟᱞᱟᱜ ᱠᱟᱱᱟ, ᱛᱚ ᱚᱱᱟᱛᱮ ᱥᱚᱨᱦᱟᱭ ᱵᱚᱸᱜᱟ ᱨᱮᱫᱚ ᱵᱟᱝ ᱠᱚ ᱥᱚᱨᱦᱟᱭ ᱫᱟᱲᱮ ᱠᱟᱣᱫᱟ᱾ ᱞᱟᱹᱲᱦᱟᱹᱭ ᱪᱟᱵᱟ ᱠᱟᱛᱮ ᱢᱮᱱ ᱫᱚ ᱡᱟᱦᱟᱸ ᱮᱜ ᱟᱸᱜᱷᱟᱲ ᱵᱚᱸᱜᱟ ᱥᱮ ᱯᱩᱥ ᱵᱚᱸᱜᱟ ᱯᱩᱥ ᱵᱚᱸᱜᱟ ᱦᱤᱞᱳᱜ ᱜᱮ ᱢᱟᱱᱮ ᱥᱟᱠᱨᱟᱛ ᱞᱟᱦᱟ ᱠᱚ ᱥᱚᱨᱦᱟᱭᱚᱜᱼᱟ ᱾
ᱚᱻ ᱞᱟᱹᱲᱦᱟᱹᱭ ᱦᱚᱛᱮᱡ ᱛᱮ ᱵᱟᱠᱚ ᱥᱚᱨᱦᱟᱭ ᱫᱟᱲᱮ ᱠᱟᱣᱫᱟ ᱵᱟᱝ ᱥᱚᱨᱦᱟᱭ ᱵᱚᱸᱜᱟ ᱨᱮ᱾
ᱚ ᱛᱟᱦᱞᱮ ᱩᱱᱠᱩ ᱥᱟᱛᱮ ᱛᱟᱯᱟᱢ ᱠᱷᱟᱹᱯᱟᱹᱨᱤ ᱦᱩᱭᱩᱜ ᱠᱟᱱ ᱛᱟᱦᱮᱸ-ᱟ ᱥᱚᱨᱦᱟᱭ ᱵᱚᱸᱜᱟ ᱨᱮᱫᱚ,
ᱛᱚ ᱮᱱᱛᱮᱫ ᱤᱱᱟᱹ ᱠᱷᱟᱹᱛᱤᱨ ᱛᱮ ᱵᱟᱝᱠᱚ, ᱥᱚᱨᱦᱟᱭ ᱠᱟᱱᱟ᱾ ᱛᱟᱦᱞᱮ ᱥᱚᱨᱦᱟᱭ ᱫᱚ ᱟᱵᱚ ᱛᱤᱱ ᱫᱤᱱ ᱵᱚᱱ ᱢᱟᱱᱮ ᱢᱟᱱᱟᱣ ᱜᱮᱭᱟ?
ᱢᱚᱬᱮ ᱥᱤᱧ ᱢᱚᱬᱮ ᱧᱤᱫᱟᱹ᱾
ᱚ ᱥᱚᱨᱦᱟᱭ ᱨᱮᱫᱚ ᱚᱱᱠᱟ ᱢᱟᱱᱮ ᱪᱮᱫ ᱚᱱᱠᱟ ᱯᱚᱨᱚᱵᱽ ᱢᱟᱱᱮ ᱦᱩᱭᱩᱜᱼᱟ ᱪᱮᱫᱟᱜ ᱥᱚᱨᱦᱟᱭ ᱦᱩᱭᱩᱜᱼᱟ ᱢᱟᱱᱮ ᱥᱚᱨᱦᱟᱭ ᱫᱚ ᱪᱤᱞᱤ ᱠᱚ ᱵᱚᱸᱜᱟ ᱵᱩᱨᱩ ᱠᱚᱣᱟ᱾ ᱪᱮᱞᱮ ᱠᱚ ᱵᱚᱱ ᱫᱮᱵᱟ ᱥᱮᱵᱟ ᱠᱚᱣᱟ?
ᱥᱚᱨᱦᱟᱭ ᱵᱚᱸᱜᱟ ᱨᱮᱫᱚ ᱰᱟᱝᱨᱤ ᱢᱮᱨᱚᱢ, ᱩᱱᱠᱩᱵᱚᱱ ᱫᱮᱵᱟ ᱥᱮᱵᱟ ᱠᱚ ᱢᱟᱱᱮ ᱩᱱᱠᱩᱣᱟᱜ ᱜᱮ ᱩᱱ ᱫᱚ ᱯᱚᱨᱚᱵᱽ ᱠᱟᱱᱟ ᱰᱟᱝᱨᱤ ᱠᱟᱰᱟ ᱠᱚ᱾
ᱩᱱᱠᱩ ᱱᱤᱭᱮ ᱜᱮ ᱢᱟᱱᱮ ᱥᱚᱨᱦᱟᱭ ᱫᱚ ᱥᱚᱨᱦᱟᱭ ᱵᱚᱸᱜᱟ ᱫᱚ᱾
ᱦᱮᱸ ᱦᱮᱸ ᱛᱟᱦᱞᱮ ᱟᱯᱮᱴᱷᱮᱡ ᱢᱟᱱᱮ ᱥᱚᱨᱦᱟᱭ ᱨᱮ ᱠᱷᱩᱱᱴᱟᱹᱣ ᱠᱚ ᱛᱚᱞ ᱠᱚᱣᱟ ᱥᱮ ᱵᱟᱝ?
ᱦᱮᱸ ᱛᱚᱞ ᱠᱚᱜᱮᱭᱟᱠᱚ ᱟᱞᱮ ᱥᱮᱫ᱾
ᱦᱟ ᱛᱟᱦᱞᱮ, ᱚᱸᱰᱮ ᱥᱚᱨᱦᱟᱭ ᱥᱩᱢᱟᱹᱭ ᱢᱟᱱᱮ ᱪᱮᱫ ᱛᱮᱠᱚ ᱪᱟᱨᱦᱟᱣ ᱠᱚᱜᱮᱭᱟ? ᱪᱟᱨᱦᱟᱣ ᱜᱮᱠᱚ ᱞᱟᱹᱭᱟ ᱢᱚᱱᱮ ᱦᱚᱭᱛᱚ ᱡᱚᱠᱷᱚᱱ ᱠᱷᱩᱱᱴᱟᱹᱣ ᱠᱚ ᱛᱚᱞ ᱠᱚᱜᱼᱟ ᱩᱱ ᱚᱠᱛᱚ᱾
ᱦᱩᱸ ᱩᱱ ᱚᱠᱛᱚ ᱡᱟᱦᱟᱸ ᱚᱱᱮ ᱩᱱᱠᱩ ᱰᱟᱝᱨᱤ ᱠᱚᱣᱟᱜ ᱚᱱᱮ ᱡᱟᱦᱟᱸ ᱦᱟᱨ ᱛᱟ ᱨᱚᱦᱚᱲ ᱦᱟᱨᱛᱟ ᱚᱱᱟ ᱛᱮᱜᱮᱠᱚ ᱪᱟᱨᱦᱟᱣ ᱠᱚᱣᱟ ᱢᱟᱱᱮ ᱰᱟᱝᱨᱤ ᱠᱚ᱾
ᱚ ᱚᱱᱮ ᱟᱵᱚ ᱥᱚᱨᱦᱟᱭ ᱨᱮ ᱢᱟᱱᱮ ᱚᱠᱚᱭ ᱠᱚᱵᱚᱱ ᱱᱮᱶᱛᱟ ᱠᱚᱜᱮᱭᱟ ?
ᱦᱩᱸᱜ ᱦᱚᱯᱚᱱ ᱮᱨᱟ ᱠᱚ ᱛᱟᱨᱯᱚᱨᱮ ᱵᱚᱭᱦᱟ ᱢᱤᱥᱨᱟ ᱠᱚ᱾
ᱚ ᱦᱳᱭᱛᱳ ᱛᱟᱦᱟᱞᱮ ᱡᱟᱦᱟᱸ ᱵᱟᱦᱟ, ᱚᱱᱟ ᱵᱟᱦᱟ ᱵᱚᱸᱜᱟ ᱟᱵ ᱟᱵᱚ ᱚᱠᱟ ᱵᱚᱸᱜᱟ ᱵᱚᱱ ᱵᱟᱦᱟᱜᱼᱟ ᱟᱨ ᱵᱟᱦᱟ ᱫᱚ ᱟᱵᱚ ᱛᱤᱱ ᱫᱤᱱ ᱵᱚᱱ ᱢᱟᱱᱟ ᱢᱟᱱᱟᱣᱟ?
ᱵᱟᱦᱟ ᱵᱚᱸᱜᱟ ᱫᱚ ᱵᱟᱹᱭᱥᱟᱹᱠ ᱵᱚᱸᱜᱟ᱾
ᱟᱨ ᱛᱤᱱ ᱫᱤᱱ ᱫᱚᱱ ᱢᱟᱱᱟᱣ ᱠᱮ ᱚᱱᱟ ᱵᱟᱦᱟ ᱯᱚᱨᱚᱵᱽ ᱫᱚ?
ᱵᱟᱦᱟ ᱯᱚᱨᱚᱵᱽ ᱫᱚ ᱯᱮ ᱢᱟᱦᱟ᱾
ᱚᱱᱟ ᱧᱩᱛᱩᱢ ᱵᱟᱹᱱᱩᱜᱼᱟ?
ᱢᱟᱱᱮ ᱩᱢ, ᱥᱟᱹᱨᱫᱤ ᱟᱨ ᱡᱟᱞᱮ᱾
ᱟ ᱩᱢ ᱨᱮᱫᱚ ᱫᱚ ᱟᱵᱚ ᱪᱮᱫ ᱠᱚᱵᱚᱱ ᱪᱤᱠᱟᱹᱭ ᱜᱮᱭᱟ? ᱥᱟᱹᱨᱫᱤ ᱦᱤᱞᱟᱹᱜ ᱪᱮᱫ ᱟᱨ ᱵᱟᱥᱠᱮ ᱦᱤᱞᱟ. ᱜ ᱪᱮᱫ ᱚᱝᱠᱟ ᱵᱟᱰᱟᱭ ᱢᱮᱱᱟᱜᱼᱟ?
ᱩᱢ ᱦᱤᱞᱳᱜ ᱫᱚ ᱢᱟᱱᱮ ᱡᱟᱦᱟᱸᱭ ᱢᱟᱱᱮ ᱰᱟᱺᱜᱩᱣᱟᱹ ᱠᱚᱲᱟ ᱜᱤᱫᱽᱨᱟᱹ ᱠᱚ ᱢᱟᱱᱮ ᱩᱝᱠᱩ ᱠᱚ ᱪᱟᱞᱟᱜᱼᱟ ᱡᱟᱦᱮᱨ ᱠᱚ ᱫᱟᱵᱟ, ᱟᱨ ᱢᱟᱺᱡᱷᱤ ᱦᱟᱲᱟᱢ ᱚᱱᱟ ᱠᱚᱨᱮ ᱢᱟᱱᱮ ᱢᱟᱺᱡᱷᱤ ᱛᱷᱟᱱ ᱚᱱᱟ ᱠᱚᱨᱮ ᱢᱟᱱᱮ ᱜᱮᱡ ᱜᱩᱨᱤᱡᱟᱭ᱾
ᱟᱨ ᱛᱟᱦᱞᱮ ᱥᱟᱹᱨᱫᱤ ᱦᱤᱞᱟᱹᱜ ᱫᱚ?
ᱥᱟᱹᱨᱫᱤ ᱦᱤᱞᱟᱹᱜ ᱫᱚᱵᱚᱱ ᱵᱚᱸᱜᱟ ᱵᱩᱨᱩᱜᱼᱟ᱾
ᱟ ᱵᱚᱸᱜᱟ ᱵᱩᱨᱩ ᱫᱚ ᱢᱟᱱᱮ ᱚᱠᱟ ᱞᱮᱠᱟ ᱵᱷᱟᱵᱽ ᱛᱮᱵᱚᱱ ᱵᱚᱸᱜᱟ ᱵᱩᱨᱩᱜᱼᱟ? ᱥᱩᱫᱩ ᱥᱩ ᱥᱮᱱ ᱱᱟᱵᱚᱱ ᱵᱚᱸᱜᱟ ᱦᱚᱴᱚ ᱠᱟᱫᱟ ᱟᱨᱵᱚᱱ ᱦᱮᱡᱱᱟ᱾ ᱥᱮ ᱡᱟᱦᱟᱸ ᱫᱚ ᱟᱵᱚᱣᱟᱜ ᱥᱟᱶᱛᱟ ᱨᱮᱱᱟᱜ ᱞᱟᱹᱭ ᱞᱟᱠᱪᱟᱨ ᱮᱱᱮᱡ ᱥᱮᱨᱮᱧ ᱛᱟᱞᱟᱛᱮ
ᱦᱮᱸ ᱯᱟᱹᱭᱞᱟᱹ ᱵᱚᱱ ᱪᱟᱞᱟᱜᱼᱟ ᱱᱟᱭᱠᱮ ᱚᱲᱟᱜ ᱱᱟᱭ ᱠᱮ ᱵᱚᱱ ᱟᱹᱜᱩᱭᱭᱟ ᱡᱟᱠ ᱡᱚᱢᱚᱠ ᱛᱩᱢᱫᱟᱜ ᱴᱟᱢᱟᱠ ᱟᱛᱮ᱾
ᱚ ᱩᱸ ᱟᱨ ᱵᱟᱥᱠᱮ ᱦᱤᱞᱟᱹᱜ ᱫᱚ ᱛᱟ ᱵᱟᱥᱠᱮ ᱦᱤᱞᱟᱹᱜ ᱫᱚ ᱪᱮᱜ ᱵᱚᱱ ᱪᱤᱠᱟᱹᱭ ᱜᱮᱭᱟ ᱵᱟᱥᱠᱮ ᱦᱤᱞᱟᱹᱜ?
ᱵᱟᱥᱠᱮ ᱦᱤᱞᱳᱜ ᱫᱚ ᱱᱮ ᱡᱟᱦᱟᱸᱭ ᱠᱚ ᱢᱟᱱᱮ ᱯᱮᱲᱟ ᱠᱚᱵᱚᱱ ᱱᱮᱶᱛᱟ ᱠᱚᱣᱟ ᱩᱝᱠᱩ ᱵᱚᱱ ᱡᱚᱢ ᱦᱚᱪᱚ ᱠᱚᱣᱟ ᱥᱮ ᱛᱟᱨᱯᱚᱨᱮ ᱟᱨᱚ ᱢᱟᱱᱮ ᱟᱭᱢᱟ ᱟᱨᱚ ᱩ ᱮᱱᱮᱡ ᱥᱮᱨᱮᱧᱟᱵᱚᱱ᱾
ᱟ ᱮᱱᱮᱡ ᱥᱮᱨᱮᱧ ᱫᱚ ᱦᱟᱸᱜ ᱪᱮᱜ ᱠᱚ ᱮᱱᱮᱡ ᱥᱮᱨᱮᱧ ᱜᱮᱭᱟ ᱩᱱᱦᱤᱞᱟᱹᱜ ᱫᱚ?
ᱞᱟᱸᱜᱽᱬᱮ
ᱚ ᱟ ᱟᱯᱮ ᱥᱮᱜ ᱫᱚ ᱵᱟᱦᱟ ᱵᱟᱥᱠᱮ ᱦᱤᱞᱟᱹᱜ ᱫᱚ ᱵᱟᱦᱟ ᱫᱟᱜ ᱠᱚᱫᱚ ᱵᱟᱯᱮ ᱫᱩᱞ ᱡᱚᱝ ᱜᱮᱭᱟ?
ᱦᱮᱸ ᱫᱟᱜ ᱫᱚᱦᱚᱸᱞᱮ ᱫᱩᱞ ᱡᱚᱝ ᱜᱮᱭᱟ ᱵᱟᱦᱟ ᱫᱟᱜ᱾
ᱟᱨ ᱛᱟᱦᱞᱮ ᱚᱱᱟ ᱫᱚ ᱚᱠᱟ ᱞᱮᱠᱟᱱ ᱥᱟᱹᱜᱟᱹᱭᱟᱱ ᱠᱚᱵᱚᱱ ᱫᱩᱞ ᱠᱚᱜᱮᱭᱟ?
ᱚᱱᱟ ᱫᱚ ᱡᱟᱦᱟᱸᱭ ᱦᱤᱞᱤ ᱦᱤᱞᱤᱭᱟ ᱥᱟᱹᱜᱟᱹᱭᱟ ᱦᱤᱞᱤᱭᱟᱱ ᱥᱟᱹᱜᱟᱹᱭᱟᱱ ᱠᱚ᱾ ᱡᱟᱦᱟᱸ ᱜᱚᱲᱚᱢᱮᱭᱟ ᱥᱟᱹᱜᱟᱹᱭ ᱚᱝᱠᱟᱱ᱾
ᱚ
ᱦᱮᱸᱛᱚ ᱛᱟᱦᱞᱮ ᱵᱟᱦᱟᱜ ᱜᱮᱭᱟᱯᱮ ᱥᱮ ᱵᱟᱝ ᱟᱯᱮ ᱫᱚ?
ᱦᱮᱸ ᱵᱟᱦᱟᱜ ᱜᱮᱭᱟᱞᱮ᱾
ᱚ ᱛᱟᱞᱮ ᱦᱮ ᱡᱟᱦᱟᱸ ᱠᱚ ᱞᱟᱹᱭ ᱫᱟᱸᱥᱟᱭ ᱫᱟᱸᱥᱟᱭ ᱫᱚ ᱛᱤᱥ ᱠᱚ ᱢᱟᱱᱮ ᱡᱟᱦᱟᱸ ᱠᱚ ᱞᱟᱹᱭᱟ ᱵᱷᱩᱣᱟᱹᱝ ᱚᱱᱟ ᱵᱷᱩᱣᱟᱹᱝ ᱪᱮᱫ ᱛᱮᱠᱚ ᱵᱮᱱᱟᱣᱟ ᱵᱟᱲᱟᱭᱟᱢ?
ᱵᱷᱩᱣᱟᱹᱝ ᱫᱚ ᱦᱟᱱᱮ ᱡᱟᱦᱟᱸ ᱦᱚᱛᱚᱫ ᱨᱮᱱᱟᱜ ᱚᱱᱟ ᱦᱚᱛᱚᱫ ᱨᱮᱱᱟᱜ ᱤᱭᱟᱹ ᱛᱮᱠᱚ ᱵᱮᱱᱟᱣᱟ ᱵᱷᱩᱣᱟᱹᱝ ᱫᱚ᱾
ᱟ ᱵᱷᱩᱣᱟᱹᱝ ᱫᱚ ᱛᱤᱥ ᱠᱚ ᱮᱱᱮᱡ ᱜᱮᱭᱟ?
ᱚᱱᱟ ᱫᱚ ᱫᱟᱸᱥᱟᱭ ᱵᱚᱸᱜᱟ᱾
ᱚ ᱟᱨ ᱚᱱᱟ ᱫᱟᱸᱥᱟᱭ ᱵᱚᱸᱜᱟ ᱨᱮ ᱢᱟᱱᱮ ᱟᱢᱫᱚ ᱟᱸ ᱢᱟᱱᱮ ᱟᱠᱚ ᱟᱛᱳ ᱨᱮᱠᱚ ᱥᱮ ᱟᱨᱚ ᱮᱴᱟᱜ ᱟᱹᱛᱩ ᱚᱝᱠᱟ ᱮᱱᱮᱡ ᱠᱚ ᱪᱟᱞᱟᱜᱼᱟ ᱚᱝᱠᱟ ᱵᱟᱲᱟᱭ ᱢᱮᱱᱟᱜᱼᱟ?
ᱦᱮᱸ ᱢᱟᱱᱮ ᱫᱟᱸᱥᱟᱭ ᱵᱚᱸᱜᱟ ᱫᱚ ᱮᱴᱟᱜ ᱮᱴᱟᱜ ᱟᱹᱛᱩᱳ ᱠᱚ ᱮᱱᱮᱡ ᱠᱚ ᱪᱟᱜᱼᱟ ᱢᱟᱱᱮ ᱵᱟᱵᱟ ᱦᱚᱲ ᱠᱚ ᱢᱟᱱᱮ ᱮ ᱢᱟᱱᱮ ᱜᱮ ᱢᱟᱱᱮ ᱡᱟᱦᱟᱸ ᱦᱚᱨᱚᱜ ᱵᱟᱸᱫᱮ ᱠᱚ ᱯᱟᱞᱴᱟᱣ ᱠᱟᱛᱮ ᱠᱚ ᱪᱟᱞᱼᱟ ᱢᱟᱱᱮ ᱟᱭᱩ ᱦᱚᱲ ᱥᱟᱡᱟᱣ ᱠᱟᱛᱮ ᱠᱚ ᱪᱟᱞᱟᱜᱼᱟ᱾
ᱪᱮᱫᱟᱜ ᱠᱚ ᱪᱟᱞᱟᱜᱼᱟ ᱚᱱᱠᱟ?